ᱦᱮᱞᱳ ᱡᱚᱦᱟᱨ ᱜᱮ ᱾
ᱦᱮᱸ ᱡᱚᱦᱟᱨ ᱜᱮ ᱾
ᱟᱪᱪᱷᱟ ᱛᱟᱦᱞᱮ ᱪᱮᱫ ᱞᱮᱠᱟ ᱵᱮᱥ ᱵᱟᱲᱟ ᱜᱮ ᱦᱮᱱᱟᱜ ᱵᱮᱱᱟ?
ᱦᱚᱸ ᱵᱷᱟᱹᱜᱤ ᱜᱮ ᱢᱮᱱᱟᱜ ᱞᱤᱧᱟ ᱟᱹᱞᱤᱧ ᱦᱚᱸ, ᱟᱹᱵᱤᱱ ᱫᱚ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱵᱮᱥ ᱵᱟᱲᱟ ᱜᱮ ᱱᱤᱱ ᱫᱟᱨᱟ ᱫᱚ ᱾
ᱚᱦᱚᱸ ᱻ
ᱟᱫᱚ ᱟᱵᱮᱱ ᱚᱲᱟᱜ ᱠᱚᱨᱮ ᱜᱮ ᱪᱮᱫ ᱞᱮᱠᱟ?
ᱦᱮᱸᱻ ᱟᱞᱮ ᱚᱲᱟᱜ ᱨᱮᱦᱚᱸ ᱵᱷᱟᱹᱜᱤ ᱜᱮ ᱢᱮᱱᱟᱜ ᱠᱚᱣᱟ ᱡᱷᱚᱛᱚ ᱦᱚᱲ ᱜᱮ ᱟᱞᱮ ᱦᱚᱸ ᱢᱮᱱᱟᱜ
ᱦᱮᱸᱻ ᱦᱚᱭ ᱚᱱᱠᱟ ᱜᱮ ᱡᱚᱛᱚ ᱦᱚᱲ ᱜᱮ ᱵᱷᱟᱞᱮ ᱱᱤᱨᱟᱹᱭ ᱛᱮ ᱵᱚᱱ ᱛᱟᱦᱮᱸ ᱞᱮᱱ ᱠᱷᱟᱱ ᱜᱮ ᱢᱟᱱᱮ ᱪᱟᱸᱫᱚ ᱵᱚᱸᱜᱟ ᱴᱷᱮᱡ ᱵᱚᱱ ᱟᱨᱫᱟᱥᱚᱜ ᱢᱟ ᱾ ᱟᱪᱪᱷᱟ ᱟᱫᱚ ᱜᱚᱝᱠᱮ ᱮᱠᱷᱚᱱ ᱪᱮᱫ ᱵᱮᱢ ᱪᱤᱠᱟᱹᱭ ᱫᱟ?
ᱪᱮᱫ ᱦᱚᱸ ᱵᱟᱝ ᱱᱤᱛᱚᱜ ᱢᱟᱴ ᱥᱮᱫ ᱠᱟᱹᱴᱤᱡ ᱤᱭᱟᱹ ᱦᱮᱡ ᱦᱩᱭ ᱞᱮᱱᱟ ᱾ ᱠᱟᱹᱴᱤᱡ ᱜᱚᱝᱠᱮ ᱟᱹᱵᱤᱱᱟᱜ ᱠᱟᱹᱴᱤᱡ ᱴᱟᱣᱟᱨ ᱰᱤᱥᱴᱟᱵᱚᱜ ᱠᱟᱱ ᱛᱟᱹᱵᱤᱱᱟ ᱠᱟᱹᱴᱤᱡ ᱾
ᱟᱹᱞᱤᱧ ᱫᱚ ᱯᱩᱨᱟᱹ ᱜᱮ ᱞᱤᱧ ᱟᱸᱡᱚᱢ ᱮᱫᱟ ᱾
ᱦᱩᱸ ᱟᱹᱵᱤᱱᱟᱜ ᱠᱟᱹᱴᱤᱡ ᱜᱮᱫ ᱜᱮᱫ ᱟᱸᱡᱚᱢᱚᱜ ᱠᱟᱱ ᱛᱟᱹᱵᱤᱱᱟ ᱠᱟᱹᱴᱤᱡ ᱾
ᱟᱪᱪᱷᱟ ᱮᱸ ᱛᱷᱚᱲᱟ ᱟᱪᱪᱷᱟ ᱱᱤᱛᱚᱜ ᱦᱚᱸ ᱜᱮᱫ ᱟᱸᱡᱚᱢᱚᱜ ᱠᱟᱱᱟ ᱾
ᱦᱚᱭ ᱻ
ᱟᱪᱪᱷᱟ ᱟᱪᱪᱷᱟ ᱜᱚᱝᱠᱮ ᱛᱟᱦᱞᱮ ᱢᱟᱴᱷ ᱥᱮᱫ ᱵᱮᱱ ᱪᱟᱞᱟᱣ ᱞᱮᱱᱟ ᱛᱟᱦᱞᱮ ᱮᱻ ᱟᱯᱮ ᱥᱮᱫ ᱫᱚ ᱛᱟᱦᱞᱮ ᱫᱟᱜ ᱡᱟᱹᱲᱤ ᱦᱩᱭ ᱵᱟᱲᱟ ᱟᱠᱟᱱ ᱜᱮ
ᱦᱚᱸᱻ ᱫᱟᱜ ᱫᱚᱭ ᱡᱟᱹᱲᱤ ᱭᱮᱜ ᱜᱮᱭᱟ ᱥᱮ ᱥᱮᱛᱟᱜ ᱠᱷᱚᱱᱟᱜ ᱜᱮ ᱫᱚᱢᱮ ᱡᱟᱹᱲᱤ ᱫᱟᱭ ᱚᱱᱠᱟ ᱟᱯᱮ ᱥᱮᱫ ᱫᱚ?
ᱟᱞᱮ ᱥᱮᱫ ᱢᱟ ᱱᱚᱜᱼᱚᱭ ᱢᱤᱫ ᱥᱚᱯᱛᱟ ᱜᱟᱱ ᱦᱩᱭᱩᱜ ᱠᱟᱱᱟ, ᱠᱚᱱᱳ ᱫᱟᱜ ᱜᱮ ᱵᱟᱱᱩᱜᱼᱟ ᱾ ᱠᱷᱮᱛ ᱠᱚᱨᱮ ᱦᱚᱸ ᱫᱟᱜ ᱠᱚ ᱡᱟ ᱩᱸᱰᱤᱡ ᱛᱟᱦᱮᱸ ᱠᱟᱱᱟ ᱚᱱᱟ ᱦᱚᱸ ᱟᱸᱡᱮᱫ ᱪᱟᱵᱟᱭᱮᱱᱟ ᱾
ᱚᱦᱚᱸᱻ
ᱚᱻ ᱛᱟᱦᱚᱞᱮ ᱟᱯᱮᱥᱮᱫ ᱫᱚ ᱫᱟᱜ ᱡᱟᱹᱲᱤ ᱦᱩᱭᱩᱜ ᱠᱟᱱ ᱜᱮᱭᱟ ᱛᱟᱦᱚᱞᱮ ᱛᱚ ᱦᱳᱲᱳ ᱠᱚᱫᱚ ᱛᱟᱦᱚᱞᱮ ᱯᱮ ᱨᱚᱦᱚᱭᱮᱫᱟ ᱾
ᱦᱚᱻ ᱦᱚᱸᱻ ᱨᱚᱦᱚᱭ ᱵᱟᱲᱟᱜ ᱜᱮ
ᱟᱹᱞᱤᱧ ᱫᱚ ᱱᱚᱼᱚᱭ ᱮ ᱵᱮᱨᱤᱫ ᱠᱟᱛᱮᱜ ᱱᱤᱧ ᱡᱤᱨᱟᱹᱣ ᱩ ᱡᱤᱨᱟᱹᱣ ᱟᱠᱟᱱᱟ᱾ ᱟᱫᱚ ᱢᱟᱴᱷ ᱠᱚᱦᱚᱸ ᱵᱟᱞᱤᱧ ᱥᱮᱱ ᱟᱠᱟᱱᱟ᱾ ᱟᱨ ᱱᱚᱜᱼᱚᱭ ᱮᱭ ᱦᱟᱸᱜ ᱞᱤᱧ ᱩᱰᱩᱠ ᱢᱤᱫ ᱜᱷᱟᱹᱲᱤ ᱞᱤᱧ ᱩᱰᱩᱠ ᱞᱮᱱᱟ᱾ ᱟᱫᱚ ᱦᱳᱭ ᱟᱞᱮ ᱵᱟᱲᱜᱮ ᱢᱩᱪᱟᱹᱫ ᱥᱮ ᱨᱮᱜᱮ ᱦᱟᱸᱜ ᱞᱤᱧ ᱥᱮᱱ ᱞᱮᱱᱟ ᱟᱫᱚ ᱚᱱᱛᱮ ᱞᱤᱧ ᱧᱮᱞ ᱮᱫᱟᱭ, ᱳᱭ ᱪᱮᱬᱮ ᱪᱩᱯᱨᱤ ᱠᱚ ᱠᱤᱥᱱᱤ ᱠᱚᱠᱚ ᱪᱮᱨᱚᱼᱵᱮᱨᱚᱜ ᱠᱟᱱᱟ᱾ ᱟᱫᱚᱞᱤᱧ ᱠᱚᱭᱚᱜᱮᱫ ᱠᱟᱱ ᱢᱟᱱᱮ ᱢᱟᱫ - ᱫᱟᱨᱮ ᱨᱮ ᱛᱩᱠᱟᱹ ᱢᱮᱱᱟᱜᱼᱟ᱾ ᱛᱩᱠᱟᱹ ᱨᱮ ᱦᱚᱭᱛᱚ ᱡᱟᱢᱲᱩ ᱪᱚ ᱪᱤᱞᱤ ᱪᱚᱭ ᱵᱚᱞᱚᱣ ᱟᱠᱟᱱ ᱾ ᱟᱫᱚ ᱩᱱᱠᱩ ᱦᱮᱸ ᱩᱱᱠᱩ ᱠᱤᱥᱱᱤ ᱫᱚ ᱟᱹᱰᱤ ᱟᱸᱴ ᱠᱚ ᱪᱮᱨᱚᱼᱵᱮᱨᱚᱜ ᱠᱟᱱᱟ ᱾ ᱟᱫᱚᱞᱤᱧ ᱧᱮᱞᱮᱫ ᱠᱟᱱ ᱛᱩᱠᱟᱹ ᱢᱮᱱᱟᱜᱼᱟ᱾ ᱟᱫᱚ ᱱᱤᱭᱟᱹ ᱜᱮ ᱟᱹᱞᱤᱧ ᱦᱩᱫᱤᱥ ᱦᱮᱡ ᱟᱫ ᱞᱤᱧᱟᱹ ᱪᱮᱫᱟᱜ ᱠᱚ ᱪᱮᱨᱚ ᱵᱟᱨᱚᱜ ᱠᱟᱱᱟ᱾ ᱢᱟᱱᱮ ᱡᱮ ᱢᱟᱫ ᱫᱟᱨᱮ ᱨᱮᱠᱚ ᱛᱩᱠᱟᱹᱣ ᱠᱟᱫᱟ ᱢᱟᱱᱮ ᱠᱚ ᱚᱲᱟᱜ ᱟᱠᱟᱫᱟ ᱟᱫᱚ ᱱᱮᱜᱼᱮ ᱱᱤ ᱞᱤᱧ ᱢᱮᱱ ᱫᱟ ᱡᱮ ᱱᱚᱜᱼᱚᱭ ᱢᱟᱫ ᱫᱟᱨᱮ ᱢᱮᱱᱟᱜ ᱛᱮ ᱩᱱᱠᱩ ᱠᱩ ᱚᱲᱟᱜ ᱟᱠᱟᱫᱟ ᱚᱸᱰᱮ ᱠᱩ ᱛᱟᱦᱮᱸᱱ ᱠᱟᱱᱟ᱾ ᱟᱹᱰᱤ ᱵᱮᱥ ᱟᱫᱚ ᱱᱚᱣᱟ ᱠᱤ ᱟᱹᱞᱤᱧ ᱢᱤᱫᱴᱮᱡ ᱦᱩᱫᱤᱥ ᱦᱮᱡ ᱟᱹᱞᱤᱧ ᱠᱟᱱᱟ ᱵᱚᱦᱚᱜ ᱜ ᱨᱮ ᱾ ᱱᱚᱜᱼᱚᱭ ᱡᱮ ᱢᱟᱫ ᱫᱟᱨᱮ ᱢᱮᱱᱟᱜᱼᱟ᱾ ᱟᱪᱪᱷᱟ ᱟᱵᱚ ᱠᱚ ᱞᱟᱹᱜᱤᱫ ᱱᱚᱣᱟ ᱢᱟᱫ ᱫᱟᱨᱮ ᱛᱤᱱᱟᱹᱜ ᱠᱟᱹᱢᱤ ᱨᱮ ᱞᱟᱜᱟᱜ ᱠᱟᱱᱟ ᱾ ᱥᱮ ᱟᱵᱚ ᱠᱚ ᱪᱮᱫ ᱠᱚ ᱮᱢ ᱫᱟᱲᱮᱭ ᱟᱵᱚᱱ ᱠᱟᱱᱟ ᱥᱮ ᱟᱵᱚ ᱪᱮᱫ ᱵᱚᱱ ᱧᱟᱢ ᱫᱟ? ᱦᱮᱸ ᱱᱚᱜᱼᱚ ᱱᱚᱣᱟ ᱟᱹᱞᱤᱧ ᱢᱟᱱᱮ ᱦᱩᱫᱤᱥ - ᱢᱟᱱᱮ ᱦᱮᱡ ᱟᱹᱞᱤᱧ ᱠᱟᱱᱟ ᱾ ᱟᱫᱚ ᱢᱮᱱᱠᱷᱟᱱ ᱟᱵᱮᱱ ᱱᱚᱜᱼᱚ ᱱᱚᱣᱟ ᱵᱟᱵᱚᱫ ᱛᱮ ᱠᱤᱪᱷᱩ ᱵᱮᱱ ᱮ ᱦᱩᱫᱤᱥ ᱫᱟᱲᱮᱜ ᱠᱟᱱᱟ ᱾ ᱡᱮ ᱢᱟᱫ ᱫᱟᱨᱮ ᱟᱵᱚ ᱪᱮᱫ ᱠᱚ ᱮᱢ ᱫᱟᱲᱮᱭ ᱟᱵᱚᱱ ᱠᱟᱱᱟ? ᱥᱮ ᱢᱟᱫ ᱫᱟᱨᱮ ᱢᱮᱱᱟᱜ ᱛᱮ ᱟᱵᱚ ᱛᱤᱱᱟᱹᱜ ᱵᱩᱱ ᱩᱯᱚᱠᱟᱨᱚᱜ ᱠᱟᱱᱟ ᱾
ᱚ ᱦᱩᱸ ᱾ ᱜᱚᱝᱠᱮ ᱟᱵᱤᱱ ᱡᱟᱦᱟᱸ ᱵᱤᱱ ᱞᱟᱹᱭ ᱠᱮᱜᱼᱟ᱾ ᱡᱮ ᱢᱟᱫ ᱫᱟᱨᱮ ᱥᱮ ᱡᱟᱦᱟᱸᱱᱟᱜ ᱩᱯᱚᱠᱟᱨᱤᱛᱟ ᱢᱟᱫ ᱫᱟᱨᱮ ᱫᱚ ᱵᱷᱟᱜᱮ ᱜᱮ ᱩᱯᱚᱠᱟᱨᱤ ᱮᱢᱚᱜ ᱠᱟᱱ ᱜᱮᱭᱟ ᱾ ᱟᱜᱮᱛᱮ ᱡᱟᱦᱟᱸᱭ ᱠᱚ ᱛᱟᱦᱮᱸ ᱠᱟᱱᱟ ᱠᱚ ᱢᱟᱫ ᱫᱟᱨᱮ ᱛᱮᱜᱮ ᱡᱚᱛᱚ ᱠᱤᱪᱷᱩ ᱢᱟᱱᱮ ᱚᱲᱟᱜ ᱫᱩᱣᱟᱹᱨ ᱠᱚ ᱡᱚᱛᱚ ᱢᱟᱫ ᱫᱟᱨᱮ ᱛᱮᱜᱮ ᱵᱮᱱᱟᱣ ᱛᱟᱦᱮᱸᱫ ᱟᱠᱚ ᱾ ᱟᱫᱚ ᱱᱤᱭᱟᱹ ᱠᱚ ᱚ ᱟᱨ ᱱᱤᱛᱚᱜ ᱦᱚᱸ ᱢᱮᱱᱟᱜ ᱜᱮᱭᱟ ᱠᱚ ᱚᱵᱚᱥᱥᱳᱭ ᱾ ᱟᱨ ᱱᱤᱛᱚᱜ ᱫᱚ ᱢᱟᱫ ᱫᱟᱨᱮ ᱫᱚ ᱟᱨ ᱢᱤᱫ ᱨᱚᱠᱚᱢ ᱛᱚ ᱪᱷᱚ, ᱥᱟᱛ ᱨᱚᱠᱚᱢ ᱢᱟᱫ ᱫᱟᱨᱮ ᱢᱮᱱᱟᱜᱼᱟ ᱾
ᱦᱳᱭ ᱦᱳᱭ ᱾
ᱟᱨ ᱢᱤᱫᱴᱟᱝ, ᱢᱤᱫᱴᱟᱝ ᱢᱟᱫ ᱫᱟᱨᱮ ᱨᱮᱱᱟᱜ ᱢᱤᱫᱴᱟᱝ, ᱢᱤᱫᱴᱟᱝ ᱠᱟᱹᱢᱤ ᱢᱮᱱᱟᱜᱼᱟ᱾ ᱡᱮᱢᱚᱱ ᱢᱤᱫᱴᱟᱝ, ᱢᱤᱫᱴᱟᱝ ᱢᱟᱫ ᱢᱮᱱᱟᱜᱼᱟ᱾ ᱡᱟᱦᱟᱸᱴᱟᱜ ᱫᱚ ᱢᱟᱱᱮ ᱠᱟᱜᱚᱡᱽ ᱨᱮᱱᱟᱜ ᱠᱚ ᱠᱟᱹᱢᱤ ᱠᱚᱨᱟ, ᱠᱟᱜᱚᱡᱽ ᱠᱚᱨᱟ ᱾ ᱠᱟᱜᱚᱡᱽ ᱵᱮᱱᱟᱣ-ᱟ ᱛᱚ ᱾ ᱟᱨ ᱢᱤᱫᱴᱟᱝ ᱢᱟᱱᱮ ᱡᱟᱦᱟᱸᱴᱟᱜ ᱦᱚᱯᱚᱱ, ᱦᱚᱯᱚᱱ ᱜᱮᱴ ᱢᱮᱱᱟᱜᱼᱟ ᱾ ᱚᱱᱟ ᱠᱚᱫᱚ ᱚᱲᱟᱜ, ᱚᱲᱟᱜ ᱞᱟᱹᱜᱤᱫ ᱫᱚ ᱵᱷᱟᱜᱮ ᱢᱟᱱᱮ ᱠᱮᱴᱮᱡ ᱠᱮᱴᱮᱡ ᱧᱚᱜ ᱛᱟᱦᱮᱸᱱ ᱜᱮᱭᱟ ᱥᱮ ᱜᱚᱝᱠᱮ ᱾
ᱦᱳᱭ, ᱦᱳᱭ ᱢᱟᱱᱮ ᱚᱲᱟᱜ ᱞᱟᱹᱜᱤᱫ ᱢᱟᱱᱮ ᱠᱷᱩᱱᱴᱤ ᱵᱮᱱᱟᱣ ᱞᱟᱹᱜᱤᱫ ᱥᱮ ᱚᱲᱟᱜ ᱨᱮ ᱱᱚᱜᱼᱚᱭ ᱵᱚᱱ ᱮ ᱮ ᱡᱟᱦᱟᱸ ᱵᱚᱱ ᱢᱮᱛᱟᱜ ᱠᱟᱱᱟ ᱥᱮᱱᱮᱨ ᱠᱚᱦᱚᱸ ᱵᱚᱱ ᱵᱮᱱᱟᱣᱟ ᱯᱟᱹᱲ ᱠᱚᱸᱦᱚ ᱵᱚᱱ ᱵᱮᱱᱟᱣᱟ ᱡᱮ ᱵᱟᱛᱟ ᱠᱚᱦᱚᱸ ᱠᱚ ᱵᱮᱱᱟᱣᱮᱫ ᱠᱟᱱ ᱜᱮᱭᱟ ᱦᱮᱸ, ᱟᱨ ᱤᱱᱟᱹ ᱵᱮᱜᱚᱨ ᱦᱚᱸ ᱜᱚᱝᱠᱮ ᱱᱚᱜᱼᱚᱭ ᱮᱸ ᱟᱫᱚᱢ ᱟᱫᱚᱢ ᱡᱟᱭᱜᱟ ᱨᱮᱞᱤᱧ ᱧᱮᱞ ᱠᱟᱫᱟ ᱢᱟᱫ ᱨᱮᱭᱟᱜ ᱴᱟᱹᱴᱤ ᱠᱚ ᱵᱮᱱᱟᱣᱟ, ᱢᱟᱱᱮ ᱠᱚᱯᱟᱴ ᱥᱤᱨᱯᱤᱧ ᱦᱮᱸ᱾
ᱵᱮᱱᱟᱭ ᱜᱮᱭᱟ ᱠᱚ ᱚᱝᱠᱟ ᱚᱱᱟ ᱫᱚ᱾
ᱦᱚᱭ ᱟᱨ ᱤᱱᱟᱹ ᱵᱮᱜᱚᱨ ᱦᱚᱸᱛᱚ ᱱᱚᱜᱼᱚᱭ ᱵᱚᱱ ᱧᱮᱞᱮᱫ ᱠᱟᱱ ᱜᱮᱭᱟ ᱱᱚᱜᱼᱚᱭ ᱡᱮ ᱟᱵᱚ ᱜᱷᱟᱨᱚᱸᱡ ᱨᱮ ᱛᱤᱱᱟᱹᱜ ᱵᱩᱱ ᱵᱮᱯᱟᱦᱟᱨᱮᱜ ᱠᱟᱱ ᱱᱚᱜᱼᱚᱭ ᱠᱷᱟᱹᱪᱞᱟᱹᱜ ᱦᱟᱴᱟᱜ ᱦᱮᱸ ᱴᱩᱯᱞᱟᱹᱜ ᱠᱚ ᱦᱚᱭ᱾
ᱡᱷᱚᱲᱟ ᱠᱚ ᱛᱟᱯᱚᱨᱮ ᱚᱱᱮ ᱦᱟᱹᱠᱩ ᱥᱟᱵ ᱨᱮᱱᱟᱜ ᱤᱭᱟᱹ ᱡᱤᱱᱤᱥ ᱯᱚᱛᱚᱨ ᱦᱚᱸ ᱡᱮᱢᱚᱱ ᱜᱷᱩᱱᱤ᱾
ᱦᱚ ᱦᱚᱭ ᱦᱚᱭ ᱦᱮᱸ ᱜᱷᱩᱱᱤ ᱢᱮᱱᱟᱜ ᱢᱮᱱᱟᱜᱼᱟ ᱛᱟᱯᱚᱨ ᱟᱨᱦᱚᱸ ᱴᱚᱨᱚᱰᱟᱝ ᱦᱚᱸᱠᱚ ᱵᱮᱱᱟᱣ ᱫᱟᱲᱮᱭᱟᱜ ᱠᱟᱱ ᱜᱮᱭᱟ ᱦᱩᱸ᱾ ᱟᱨ ᱟᱨ ᱟᱨ ᱟᱵᱚᱣᱟᱜ ᱱᱚᱜᱼᱚᱭ ᱡᱚ ᱡᱚ ᱡᱚᱥᱛᱚ ᱠᱷᱚᱱ ᱞᱟᱹᱠᱛᱤᱭᱟᱱ ᱡᱤᱱᱤᱥ ᱱᱚᱜᱼᱚᱭ ᱵᱟᱯᱞᱟ ᱥᱚᱢᱚᱭ ᱵᱚᱱ ᱵᱮᱵᱚᱦᱟᱨ ᱮᱫᱟ ᱫᱟᱹᱣᱲᱟᱹ᱾ ᱫᱟᱹᱣᱲᱟᱹ ᱦᱚᱸ ᱚᱱᱟ ᱢᱟᱫ ᱠᱷᱚᱡ ᱠᱚ ᱵᱮᱱᱟᱣ ᱮᱫᱟ ᱦᱮᱸ, ᱛᱟᱯᱚᱨ ᱱᱚᱜᱼᱚᱭ ᱦᱮᱸ, ᱛᱟᱯᱚᱨ ᱱᱚᱜᱼᱚᱭ ᱵᱟᱹᱫᱽ ᱠᱷᱮᱛ ᱠᱚᱨᱮ ᱟᱵᱚ ᱵᱚᱱ ᱠᱟᱹᱢᱤ ᱠᱟᱱ ᱛᱟᱦᱮᱸᱜᱼᱟ᱾ ᱟᱵᱚ ᱠᱚᱨᱤᱱ ᱦᱟᱯᱲᱟᱢ ᱠᱚ ᱠᱟᱹᱢᱤ ᱠᱟᱱ ᱛᱟᱦᱮᱸᱜᱼᱟ ᱱᱚᱜᱼᱚᱭ ᱡᱷᱟᱵᱟ ᱡᱷᱩᱲᱭᱟᱹ ᱚᱱᱟ ᱦᱚᱸ ᱢᱟᱫ ᱠᱷᱚᱱ ᱜᱚ ᱦᱩᱭᱩᱜ ᱠᱟᱱᱟ ᱛᱟᱯᱚᱨ ᱟᱵᱚᱣᱟᱜ ᱱᱚᱜᱼᱚᱭ ᱡᱟᱦᱟᱸ ᱥᱟᱯᱟᱵ ᱡᱟᱦᱟᱸ ᱥᱟᱯᱟᱵ ᱱᱤᱭᱮ ᱟᱵᱚ ᱵᱚᱱ ᱞᱟᱹᱰᱦᱟᱹᱭ ᱠᱟᱱ ᱛᱮᱦᱮᱱᱟ ᱥᱮᱵᱚᱱ ᱥᱮᱸᱫᱽᱨᱟᱭ ᱮᱫᱟ, ᱦᱮᱸ ᱱᱚᱜᱼᱚᱭ ᱡᱟᱦᱟᱸ ᱵᱚᱱ ᱢᱮᱛᱟᱜ ᱠᱟᱱᱟ ᱟᱜ ᱛᱟᱯᱚᱨ ᱥᱟᱨ ᱠᱚ ᱴᱩᱴᱤ ᱠᱚ᱾ ᱱᱚᱣᱟ ᱦᱚᱸ ᱚᱱᱟ ᱢᱟᱫ ᱠᱷᱚᱡ ᱜᱮᱵᱚᱱ ᱵᱮᱱᱟᱣ ᱫᱟᱲᱮᱭᱟᱜ ᱠᱟᱱᱟ᱾
ᱦᱚᱸ᱾
ᱟᱪᱪᱷᱟ ᱟᱼᱨᱮ ᱟᱨᱦᱚᱸ ᱱᱚᱜᱼᱚᱭ ᱱᱚᱜᱼᱚᱭ ᱛᱚ ᱦᱟᱸᱜ ᱱᱚᱜᱚᱭ ᱵᱚᱨᱥᱟ ᱫᱤᱱ ᱱᱚᱜᱼᱚᱭ ᱫᱟᱜ ᱡᱟᱹᱲᱤ ᱦᱩᱭᱩᱜ ᱠᱟᱱᱟ᱾ ᱟᱫᱚ ᱟᱹᱰᱤ ᱥᱮᱫᱟᱭ ᱢᱟᱦᱟᱸᱜ ᱧᱮᱞᱚᱜ ᱠᱟᱱ ᱛᱟᱦᱮᱸᱜᱼᱟ ᱩᱱ ᱥᱚᱢᱚᱭ ᱛᱚᱦᱟᱸᱜ ᱱᱚᱜᱼᱚᱭ ᱡᱟᱦᱟᱸ ᱵᱚᱱ ᱢᱮᱛᱟᱜ ᱠᱟᱱᱟ ᱪᱟᱛᱚᱢ ᱱᱟᱦᱟᱜ ᱡᱟᱦᱟᱸ ᱪᱟᱛᱚᱢ ᱩᱰᱩᱜ ᱠᱟᱱᱟ ᱮ ᱟᱹᱰᱤ ᱥᱮᱫᱟᱭ ᱢᱟᱦᱟᱜ ᱚᱝᱠᱟᱱ ᱪᱟᱛᱚᱢ ᱢᱟ ᱵᱟᱝ ᱛᱟᱦᱮᱸ ᱠᱟᱱ ᱟᱫᱚ ᱩᱱ ᱥᱚᱢᱚᱭ ᱧᱮᱞ ᱵᱟᱲᱟ ᱦᱩᱭ ᱞᱮᱱᱟ ᱢᱤᱫᱵᱟᱨ ᱦᱮᱸ᱾ ᱚᱱᱟ ᱢᱟᱫ ᱨᱮᱭᱟᱜ ᱪᱟᱛᱚᱢ ᱠᱚ ᱵᱮᱱᱟᱣ ᱭᱮᱫ᱾
ᱦᱚᱸ ᱢᱟᱜ ᱨᱮᱱᱟᱜ ᱜᱮ
ᱦᱚᱭ᱾
ᱢᱟᱫ ᱨᱮᱱᱟᱜ ᱴᱩᱯᱨᱤ ᱪᱟᱛᱚᱢ᱾
ᱦᱚᱭ ᱦᱚᱭ ᱦᱚᱭ ᱢᱟᱫ ᱨᱮᱭᱟᱜ ᱴᱩᱯᱨᱤ ᱪᱟᱛᱚᱢ ᱦᱚᱸ
ᱦᱩᱸ᱾ ᱚᱱᱟ ᱠᱚᱫᱚ ᱟᱫᱚ ᱡᱩᱜᱽ ᱢᱟ ᱵᱚᱫᱚᱞ ᱮᱱᱟ ᱜᱚᱝᱠᱮ ᱦᱮᱸ᱾ ᱟᱥᱛᱮ ᱟᱥᱛᱮ ᱛᱮ ᱯᱟᱞᱴᱟ ᱤᱫᱤᱜ ᱠᱟᱱᱟ ᱦᱟᱸᱜ᱾
ᱦᱚᱭ ᱦᱚᱭ᱾
ᱜᱮᱸᱫᱟᱜ ᱞᱩᱜᱽᱲᱤ ᱨᱮᱱᱟᱜ ᱠᱚ ᱵᱮᱱᱟᱣ ᱤᱫᱤ
ᱦᱮᱸ᱾
ᱟᱹᱵᱤᱱ ᱜᱚᱝᱠᱮ ᱟᱥᱚᱞᱮ ᱪᱟᱥ ᱵᱟᱲᱟ ᱠᱮᱜᱼᱟ ᱵᱤᱱ?
ᱦᱮᱸ ᱪᱟᱥ ᱫᱚ ᱦᱩᱭᱩᱜ ᱜᱮᱭᱟ, ᱟᱫᱚ ᱱᱚᱜᱼᱚᱭ ᱮᱱᱟᱝᱞᱤᱧ ᱢᱮᱱ ᱠᱮᱜ ᱞᱮᱠᱟ ᱮᱸ ᱫᱟᱜ ᱡᱟᱹᱲᱤ ᱟᱞᱮ ᱥᱮᱫ ᱫᱚ ᱦᱟᱸᱜ ᱢᱤᱫ ᱥᱚᱯᱛᱟ ᱦᱚ ᱜᱟᱱ ᱫᱚᱦᱟᱸᱜ ᱵᱟᱝ ᱦᱩᱭ ᱠᱟᱱᱟ ᱡᱟ ᱞᱟᱦᱟᱛᱮ ᱠᱟᱱᱟ ᱚᱱᱟ ᱠᱚ ᱦᱟᱺᱡᱤᱫᱜ ᱮᱱᱟ ᱟᱫᱚ ᱱᱚᱜᱼᱚᱭ ᱫᱟᱜ ᱡᱟᱹᱲᱤ ᱛᱟᱺᱜᱤ ᱨᱮᱜᱮ ᱢᱮᱱᱟᱜ ᱞᱮᱭᱟ᱾
ᱜᱚᱝᱠᱮ ᱟᱵᱤᱱ ᱫᱚ, ᱚᱠᱟ ᱥᱮᱫ ᱨᱤᱱ ᱠᱟᱱᱟ ᱵᱤᱱ?
ᱦᱮᱸ, ᱟᱹᱞᱤᱧ ᱫᱚ ᱦᱟᱸᱜ, ᱦᱩᱭᱩᱜ ᱠᱟᱱᱟ ᱾ ᱮᱸᱻ ᱪᱮᱜ ᱞᱤᱧ ᱢᱮᱱᱟ ᱦᱟᱸᱜ, ᱟᱹᱞᱤᱧ ᱫᱚ ᱦᱟᱸᱜ, ᱱᱚᱜᱼᱚᱭ ᱵᱤᱨᱵᱷᱩᱢ ᱨᱮᱭᱟᱜ, ᱟᱹᱛᱩ ᱚᱱᱟ, ᱯᱚᱥᱪᱤᱢ ᱯᱟᱦᱴᱟ ᱥᱮᱫ ᱨᱮ,
ᱚᱻ ᱾
ᱦᱮᱸᱜ, ᱢᱚᱱᱮ ᱦᱟᱸᱜ, ᱟᱞᱮ ᱥᱩᱨ ᱥᱩᱯᱩᱨ ᱫᱚ ᱦᱟᱸᱜ, ᱮ ᱼᱱᱷᱟᱜ ᱡᱷᱟᱲᱠᱷᱚᱸᱰ ᱵᱚᱰᱟᱨ ᱢᱮᱱᱟᱜᱼᱟ, ᱡᱷᱟᱲᱠᱷᱚᱸᱰ ᱢᱟᱱᱮ, ᱢᱤᱫᱴᱮᱡ ᱵᱟᱹᱭᱦᱟᱹᱲ ᱨᱮ, ᱫᱟᱜ ᱛᱟᱸᱜᱤᱡ ᱡᱷᱟᱲᱠᱷᱚᱸᱰ ᱢᱮᱱᱟᱜᱼᱟ ᱾
ᱟᱸᱻ ᱾
ᱟᱨ ᱟᱵᱤᱱ ᱫᱚ, ᱛᱟᱦᱞᱮ, ᱚᱠᱟ ᱥᱮᱱ?
ᱟᱹᱞᱤᱧ ᱫᱚ, ᱱᱚᱜᱼᱚᱭ ᱡᱷᱟᱲᱜᱨᱟᱢ, ᱡᱷᱟᱲᱜᱨᱟᱢ ᱰᱤᱥᱴᱤᱠ ᱟᱸᱡᱚᱢ ᱟᱠᱟᱜᱼᱟᱢ?
ᱚ ᱟᱪᱪᱷᱟ ᱾ ᱦᱟ ᱦᱟᱭᱸ ᱡᱷᱟᱲᱜᱨᱟᱢ ᱾
ᱦᱚ ᱚᱱᱟ, ᱡᱷᱟᱲᱜᱨᱟᱢ ᱰᱤᱥᱴᱤᱠ ᱨᱮ ᱾
ᱟᱪᱪᱷᱟ ᱾
ᱵᱤᱨᱨᱠᱷᱩ, ᱫᱟᱢᱟᱥ ᱫᱤᱱ ᱫᱟᱜ ᱫᱚ ᱟᱸᱡᱮᱫᱟᱭ ᱾ ᱟᱨ ᱠᱷᱟᱱ, ᱱᱚᱣᱟ ᱠᱷᱚᱨᱮᱡ ᱡᱟ ᱡᱫᱤ ᱟᱥ ᱵᱚᱥ ᱛᱟᱦᱮᱵᱤᱱ ᱱᱚᱣᱟ ᱠᱷᱚᱨ ᱵᱟᱝ ᱡᱟᱹᱲᱤᱭ ᱠᱟᱜᱼᱟ, ᱵᱚᱞᱮ ᱠᱟᱛᱷᱟ ᱫᱚ, ᱵᱟᱝ ᱠᱟᱱᱟ ᱾ ᱚᱱᱟ ᱫᱚ ᱜᱚᱴᱟ ᱡᱟᱹᱲᱤᱭ ᱟᱠᱟᱫᱟᱭ ᱫᱟᱜ ᱢᱟ ᱾
ᱚᱼᱪᱪᱷᱟ ᱾ ᱛᱟᱦᱞᱮ, ᱟᱯᱮ ᱡᱷᱟᱲᱜᱨᱟᱢ ᱛᱟᱦᱚᱞᱮ, ᱮᱻ ᱮᱻ ᱢᱟᱱᱮ, ᱟᱯᱮ ᱥᱮᱫ ᱫᱚ, ᱛᱟᱦᱚᱞᱮ, ᱵᱤᱨ ᱢᱮᱱᱟᱜᱼᱟ ᱛᱚ?
ᱦᱟᱻ ᱟᱼ ᱵᱤᱨ ᱢᱮᱱᱟᱜᱼᱟ ᱾
ᱦᱳᱭ ᱦᱳᱭ, ᱛᱟᱦᱟᱞᱮ, ᱠᱤ ᱮᱭ ᱡᱷᱟᱲᱜᱨᱟᱢ ᱛᱟᱦᱚᱞᱮ, ᱟᱯᱮᱥᱮᱫ ᱫᱚ, ᱟᱸᱡᱚᱢ ᱵᱟᱲᱟ ᱦᱩᱭ ᱟᱠᱟᱱᱟ, ᱟᱯᱮ ᱥᱮᱫ ᱫᱚ ᱮᱻ, ᱟᱹᱰᱤ ᱢᱟᱱᱮ, ᱮ ᱻ, ᱡᱷᱟᱲᱜᱨᱟᱢ ᱨᱮᱫᱚ, ᱟᱹᱰᱤ ᱟᱵᱚ, ᱟᱹᱰᱤ ᱥᱟᱸᱜᱮ, ᱢᱮᱱᱟᱜ ᱵᱚᱱᱟ ᱾
ᱦᱚᱸᱻ ᱾
ᱟᱨ, ᱟᱨ ᱟᱯᱮᱥᱴ ᱥᱮᱱ ᱡᱷᱟᱲᱜᱨᱟᱢ ᱨᱮᱜᱮ, ᱱᱤᱭᱟᱹ ᱚᱠᱛᱚ ᱠᱚᱢᱟ ᱦᱟᱸᱜ, ᱟᱹᱰᱤ ᱟᱸᱴ ᱯᱚᱨᱚᱵᱽ ᱠᱚ ᱯᱟᱞᱮᱱ ᱱᱷᱟᱜ, ᱦᱩᱭᱮᱱ ᱱᱚᱜᱼᱚᱭ ᱛᱟᱦᱟᱞᱮ, ᱵᱩᱨᱩ ᱵᱚᱸᱜᱽ ᱜᱟᱸ ᱠᱚᱫᱚ, ᱟᱯᱮ ᱥᱮᱫ ᱫᱚ, ᱯᱟᱥᱮᱡ ᱵᱟᱝ ᱦᱩᱭᱩᱜᱼᱟ?
ᱵᱟᱝ ᱵᱩᱨᱩ ᱵᱚᱸᱜᱟ, ᱵᱩᱨᱩ ᱵᱚᱸᱜᱟ ᱛᱚ, ᱦᱩᱭᱮᱱᱟ, ᱜᱚᱝᱠᱮ, ᱠᱤᱪᱷᱩ ᱱᱚᱜᱼᱚᱭ ᱵᱟᱨ, ᱦᱳᱭ, ᱨᱚᱵᱤ ᱵᱟᱨ ᱯᱟᱨᱚᱢᱮᱱ ᱫᱚ
ᱚᱻ, ᱛᱟᱦᱚᱞᱮ, ᱟᱯᱮ ᱥᱮᱱ ᱦᱩᱭ ᱮᱱᱟ?
ᱦᱚᱻ ᱾
ᱚᱦ ᱛᱟᱦᱟᱞᱮ, ᱪᱮᱫ ᱞᱮᱠᱟ, ᱟᱹᱰᱤ ᱵᱮᱥ ᱛᱮᱜᱮ ᱦᱩᱭ ᱮᱱᱟ?
ᱦᱚᱻ ᱵᱮᱥ ᱜᱮ, ᱦᱩᱭ ᱮᱱᱟ ᱜᱚᱢᱠᱮ, ᱚᱱᱠᱟ ᱞᱚᱥᱚᱫ ᱵᱟᱲᱟ ᱠᱮᱫᱼᱟᱭ, ᱫᱟᱜ ᱡᱟᱹᱲᱤ ᱠᱮᱫᱼᱟ ᱫᱚᱢᱮ
ᱟᱼᱪᱪᱷᱟ ᱪᱪᱷᱟ, ᱮᱻ ᱛᱟᱦᱟᱞᱮ ᱛᱚ ᱵᱩᱨᱩ ᱵᱚᱸᱜᱟ ᱦᱩᱭ ᱮᱱᱟ, ᱢᱟᱱᱮ, ᱛᱚᱦᱞᱮ ᱛᱚ ᱦᱟᱸᱜ, ᱢᱮᱞᱟ ᱠᱚᱦᱚᱸ, ᱦᱩᱭ ᱮ ᱱᱟ ᱯᱟᱞᱮᱱ?
ᱦᱚᱸ ᱚᱱᱮ ᱤᱭᱟᱹ, ᱯᱟᱛᱟ ᱦᱩᱭᱳᱱᱟ ᱠᱟᱹᱴᱤᱡ
ᱟᱪᱪᱷᱟ ᱟᱪᱪᱷᱟ, ᱯᱟᱛᱟ ᱦᱩᱭ ᱮᱱᱟ ᱾ ᱟᱪᱪ ᱪᱷᱟ ᱜᱚᱝᱠᱮ, ᱛᱟᱦᱞᱮ ᱯᱟᱛᱟ ᱨᱮ ᱛᱚ ᱮᱻ ᱟᱯᱮ ᱥᱮᱱ ᱛᱚ, ᱟᱹᱰᱤ ᱟᱸᱴ ᱟᱸᱡᱚᱢ ᱟᱠᱟᱱᱟ, ᱯᱟᱛᱟ ᱥᱚᱢᱚᱭ ᱮᱻᱜ, ᱯᱟᱛᱟ ᱮᱱᱮᱡ ᱥᱮᱨᱮᱧ ᱦᱩᱭᱩᱜᱼᱟ ᱾ ᱮᱸᱻ ᱥᱮ, ᱡᱟᱦᱟᱸ ᱵᱚᱱ, ᱡᱟᱦᱟᱸ ᱥᱮᱫᱟᱭ ᱠᱚ ᱢᱮᱱᱟ, ᱰᱩᱵᱟᱹᱝ ᱠᱚ, ᱮᱱᱮᱡ ᱠᱟᱱ ᱛᱟᱦᱮᱸᱜᱼᱟ, ᱞᱟᱜᱽᱲᱮ ᱠᱚ ᱮᱱᱮᱡ ᱠᱟᱱ ᱛᱟᱦᱮᱸᱜᱼᱟ, ᱛᱟᱦᱚᱞᱮ ᱠᱤ ᱱᱤᱭᱟᱹ ᱫᱷᱟᱣ ᱚᱱᱠᱟ ᱮᱱᱮᱡ ᱥᱮᱨᱮᱧ ᱠᱚ ᱦᱩᱭ ᱵᱟᱲᱟ ᱞᱮᱱᱟ?
ᱜᱚᱢᱠᱮ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱞᱤᱧ ᱵᱟᱹᱞᱤᱧ ᱪᱟᱞᱟᱣ ᱠᱟᱱᱟ ᱥᱮ ᱱᱤᱭᱟᱹ ᱫᱷᱟᱣ ᱫᱚ ᱦᱟᱸᱜ᱾
ᱚ ᱟᱪᱪᱷᱟ ᱟᱪᱪᱷᱟ ᱵᱮᱥ ᱵᱮᱥ ᱛᱚᱵᱮ ᱵᱟᱵᱮᱱ ᱪᱟᱞᱟᱣ ᱟᱠᱟᱱᱟ ᱴᱷᱤᱠ ᱜᱮᱭᱟ ᱦᱚᱭ ᱛᱚ
ᱠᱟᱹᱴᱤᱡ ᱚᱥᱩᱵᱤᱫᱟ ᱛᱟᱦᱮᱸ ᱠᱟᱱ ᱛᱟᱞᱤᱧ ᱛᱮ ᱵᱟᱹᱞᱤᱧ ᱪᱟᱞᱟᱣ ᱞᱮᱱᱟ᱾
ᱤᱭᱮᱥ ᱤᱭᱮᱥ᱾
ᱟᱨ ᱜᱚᱢᱠᱮ ᱟᱯᱮᱥᱮᱫ ᱫᱚ ᱛᱚᱵᱮ ᱯᱟᱛᱟ ᱠᱚ᱾
ᱦᱮᱸ ᱟᱞᱮᱥᱮᱫ ᱯᱟᱛᱟ ᱫᱚ ᱦᱩᱭᱩᱜ ᱜᱮᱭᱟ, ᱟᱞᱮ ᱥᱮᱫ ᱫᱚ ᱦᱟᱸᱜ ᱚᱱᱟ ᱮᱸ ᱡᱟᱦᱟᱸ ᱵᱚᱱ ᱢᱮᱛᱟᱜ ᱠᱟᱱᱟ ᱦᱟᱜ ᱮᱸ ᱵᱟᱦᱟ ᱵᱟᱦᱟ ᱵᱚᱸᱜᱟ ᱛᱟᱭᱚᱢ ᱵᱟᱦᱟ ᱵᱚᱸᱜᱟ ᱚ ᱢᱟᱱᱮ ᱯᱷᱟᱹᱞᱜᱩᱱ ᱵᱚᱸᱜᱟ ᱯᱚᱨ ᱡᱟᱦᱟᱸ ᱵᱚᱱ ᱢᱮᱛᱟᱜ ᱠᱟᱱᱟ ᱪᱟᱹᱛ ᱵᱚᱸᱜᱟ ᱪᱟᱹᱛ ᱵᱚᱸᱜᱟᱻ ᱥᱚᱢᱚᱱ ᱠᱷᱚᱱ ᱵᱟᱹᱭᱥᱟᱹᱠᱷ ᱦᱟᱹᱵᱤᱡ ᱟᱞᱮ ᱥᱮᱱ ᱫᱚ ᱯᱟᱛᱟ ᱫᱚ ᱦᱩᱭᱩᱜᱼᱟ᱾
ᱚᱻ
ᱦᱩᱸ ᱟᱫᱚ ᱟᱞᱮᱥᱮᱱ ᱫᱚ ᱦᱟᱸᱜ ᱯᱟᱛᱟ ᱦᱩᱭ ᱫᱚ ᱦᱩᱭᱩᱜ ᱜᱮᱭᱟ, ᱛᱚᱵᱮ ᱥᱮᱫᱟᱭ ᱡᱟᱦᱟᱸ ᱞᱮᱠᱟ ᱠᱚ ᱢᱮᱱᱮᱫ ᱠᱟᱱ ᱟᱵᱚ ᱞᱟᱠ ᱪᱟᱨ ᱟᱵᱚ ᱥᱚᱢᱟᱡ ᱨᱮᱭᱟᱜ ᱡᱟᱦᱟᱸ ᱠᱚ ᱮᱱᱮᱡ ᱥᱮᱨᱮᱧ ᱠᱚ ᱤᱫᱤ ᱵᱟᱲᱟᱭᱮᱫ ᱠᱟᱱ ᱛᱟᱦᱮᱸᱜᱼᱟ, ᱟᱫᱚ ᱵᱚᱱ ᱠᱚ ᱞᱟᱜᱽᱲᱮ ᱠᱚ, ᱮᱜ ᱱᱟᱦᱟᱜ ᱫᱚ ᱚᱠᱚᱭ ᱦᱚᱸ ᱵᱟᱠᱚ ᱤᱫᱤᱭ ᱫᱟ ᱥᱮ, ᱵᱟᱠᱚ ᱚ ᱨᱟᱹᱥᱠᱟᱹᱜ ᱠᱟᱱᱛᱮ ᱵᱟᱝᱫᱚ ᱪᱮᱫ ᱚᱱᱟᱛᱮ ᱵᱟᱠᱚ ᱤᱫᱤ ᱵᱟᱲᱟᱭᱮᱫᱟ᱾
ᱚ᱾ ᱚᱱᱟ ᱦᱚ ᱛᱚ ᱜᱚᱢᱠᱮ ᱛᱚ ᱱᱚᱰᱮ ᱫᱚ ᱵᱟᱵᱤᱱ ᱤᱭᱟᱹ ᱵᱩᱨᱩ ᱵᱚᱸᱜᱟ ᱫᱚ ᱵᱟᱹᱵᱮᱱ ᱦᱮᱡ ᱟᱠᱟᱱᱟ ᱟᱫᱚ᱾
ᱵᱟᱝ ᱵᱟᱝ, ᱟᱫᱚ ᱟᱹᱞᱤᱧ ᱢᱟ ᱦᱟᱸᱜ ᱱᱚᱜᱼᱚᱭ ᱦᱟᱜ ᱥᱟᱺᱜᱤᱧ ᱧᱚᱜ ᱜᱮᱛᱚ ᱦᱚᱱᱮ ᱚᱱᱛᱮ ᱟᱯᱮ ᱟᱯᱮ ᱫᱚ ᱚᱱᱛᱮ ᱫᱚ ᱠᱷᱤᱱ ᱱᱟᱠᱷᱟᱨ ᱟᱨ ᱟᱹᱞᱤᱧ ᱫᱚ ᱱᱚᱜᱼᱚᱭ ᱛᱷᱚᱲᱟ ᱱᱚᱛᱮ ᱥᱟᱺᱜᱤᱧ ᱧᱚᱜ᱾ ᱟᱫᱚ ᱪᱟᱞᱟᱜ ᱟᱠᱚ ᱥᱟᱺᱜᱤᱧ ᱰᱟᱦᱟᱨ ᱛᱚ, ᱥᱮᱱ ᱞᱮᱱ ᱠᱷᱟᱱ ᱢᱟ ᱮᱛᱮᱫ ᱠᱚᱱᱚ ᱚᱥᱩᱵᱤᱫᱟ ᱵᱟᱝ ᱠᱟᱱᱟ ᱱᱮᱛᱟᱨ ᱦᱟᱸᱜ ᱥᱮᱱ ᱞᱮᱱ ᱢᱮᱱ ᱞᱮᱠᱷᱟᱱ ᱫᱚ ᱦᱟᱸᱜ ᱢᱤᱫ ᱜᱷᱟᱹᱲᱤ ᱛᱮᱜᱮ ᱪᱟᱞᱟᱣ ᱜᱚᱫᱚᱜᱼᱟ ᱜᱟᱹᱰᱤ ᱠᱚ ᱦᱟᱸ ᱦᱩᱭ ᱟᱠᱟᱱᱟ, ᱦᱚᱭ᱾
ᱱᱚᱸᱰᱮ ᱟᱨᱚ ᱤᱭᱟᱹ ᱦᱩᱭ ᱵᱟᱲᱟᱜ ᱜᱮᱭᱟ ᱤᱭᱟᱹ ᱛᱚ ᱟᱸᱡᱚᱢ ᱵᱟᱲᱟ ᱠᱟᱫ ᱜᱮ ᱦᱩᱭᱩᱜ ᱠᱟᱱᱟ ᱢᱟᱱᱮ ᱥᱤᱞᱫᱟᱹ ᱯᱟᱛᱟ᱾
ᱦᱚᱭ ᱥᱤᱞᱫᱟᱹ ᱯᱟᱛᱟ᱾ ᱥᱤᱞᱫᱹ ᱯᱟᱛᱟ ᱛᱟ ᱟᱸᱡᱚᱢ ᱵᱟᱲᱟ ᱦᱩᱭ ᱟᱠᱟᱱᱟ, ᱥᱤᱞᱫᱟᱹ ᱯᱟᱛᱟ ᱵᱩᱨᱩ ᱯᱟᱛᱟ᱾ ᱦᱮᱸ ᱯᱟᱴᱟ ᱵᱤᱸᱰᱟᱹ ᱠᱚ, ᱟᱫᱚ ᱥᱤᱞᱫᱟᱹ ᱯᱟᱛᱟ ᱫᱚ ᱟᱯᱮ ᱡᱷᱟᱲᱜᱨᱟᱢ ᱨᱮᱜᱮ ᱦᱩᱭᱩᱜ ᱠᱟᱱᱟ?
ᱟᱧ ᱚᱱᱟ ᱦᱚᱸ ᱡᱷᱟᱲᱜᱨᱟᱢ ᱰᱤᱥᱴᱤᱠ ᱨᱮᱜᱮ ᱯᱟᱲᱟᱜ ᱠᱟᱱᱟ᱾
ᱟᱪᱪᱷᱟ ᱪᱷᱟ᱾
ᱟᱨ ᱠᱟᱹᱴᱤᱡ ᱦᱟᱱᱮ ᱤᱭᱟᱹ ᱢᱟᱱᱮ ᱡᱷᱟᱲᱠᱷᱚᱱᱰ ᱥᱩᱨ ᱯᱟᱲᱟᱜᱼᱟ ᱠᱟᱱᱟ᱾
ᱟᱪᱪᱷᱟ ᱪᱷᱟ᱾
ᱟᱫᱚ ᱛᱟᱦᱚᱞᱮ ᱥᱤᱞᱫᱟᱹ ᱯᱟᱛᱟ ᱠᱚᱨᱮ ᱵᱮᱱ ᱪᱟᱞᱟᱣ ᱵᱟᱜ ᱵᱟᱲᱟ ᱞᱮᱱ ᱜᱮᱭᱟ᱾
ᱦᱚᱸ ᱪᱟᱞᱟᱣ ᱫᱚ ᱪᱟᱞᱟᱣ ᱵᱟᱲᱟ ᱦᱩᱭ ᱟᱠᱟᱱᱟ᱾
ᱟᱪᱪᱷᱟ, ᱟᱫᱚ ᱥᱤᱞᱫᱟᱹ ᱯᱟᱛᱟ ᱢᱟᱱᱮ ᱛᱚ ᱟᱵᱚ ᱯᱩᱨᱟᱹ ᱟᱵᱚ ᱠᱚᱣᱟᱜ ᱟ ᱮ ᱯᱟᱛᱟ, ᱟ ᱛᱟᱨ ᱢᱟᱱᱮ ᱛᱚ ᱚᱸᱰᱮ ᱛᱮᱦᱟᱸ ᱟᱵᱚᱣᱟᱜ, ᱟᱵᱚᱣᱟᱜ, ᱥᱚᱢᱟᱡ ᱥᱚᱸᱥᱠᱨᱤᱛᱤ ᱱᱤᱭᱮ ᱛᱚ ᱟᱭᱢᱟ ᱠᱟ ᱪᱚᱨᱪᱟ, ᱢᱮᱱᱟᱜᱼᱟ᱾
ᱦᱚᱸ᱾
ᱛᱟᱦᱚᱞᱮ ᱛᱚ ᱦᱟᱸᱜ, ᱚᱸᱰᱮ ᱛᱚ, ᱫᱚᱠᱟᱱ ᱫᱟᱱᱤ ᱠᱚᱨᱮ ᱦᱚᱸ, ᱟᱵᱚᱣᱟᱜ ᱵᱮᱵᱚ ᱼᱟᱵᱚ ᱡᱟᱦᱟᱸ ᱵᱚᱱ ᱵᱮᱵᱚᱦᱟᱨᱼᱟ ᱦᱚᱨᱚᱜ ᱵᱟᱸᱫᱮ ᱠᱚ, ᱦᱮᱸᱼᱼ
ᱠᱚᱸᱼᱼ
ᱦᱳᱭᱼᱦᱳᱭ ᱦᱳᱭ ᱟᱵᱚ ᱨᱮᱭᱟᱜ ᱡᱟᱦᱟᱸ ᱞᱟᱜᱟᱜᱼᱟ ᱫᱟᱜ, ᱴᱟᱢᱟᱠ, ᱛᱤᱨᱭᱚ, ᱵᱟᱱᱟᱢ ᱠᱚ, ᱟᱵᱚᱣᱟᱜ ᱦᱚᱨᱚᱜᱸᱫ ᱵᱟᱸ